ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱟᱪᱪᱷᱟ
ᱛᱟᱯᱚᱨᱮ ᱱᱟᱯᱟᱭ ᱵᱟᱲᱟ ᱜᱮᱛᱚ
ᱦᱳᱭ ᱱᱟᱯᱟᱭ ᱜᱮ
ᱟᱪᱪᱷᱟ ᱡᱟᱭ ᱦᱳᱠ ᱱᱟᱯᱟᱭ ᱛᱟᱦᱮᱸ ᱞᱮᱱᱠᱷᱟᱡ ᱫᱚ ᱱᱟᱯᱟᱭ ᱠᱟᱛᱷᱟ ᱜᱮ
ᱦᱳᱭ ᱦᱳᱭ
ᱚᱲᱟᱜ ᱠᱚᱨᱮ ᱦᱚᱸ
ᱦᱳᱭ ᱚᱲᱟᱜ ᱠᱚᱨᱮ ᱦᱚᱸᱱᱟᱯᱟᱭ ᱜᱮ
ᱟᱨ ᱠᱟᱹᱢᱤ ᱠᱚᱫᱚ ᱪᱮᱫ ᱠᱚ ᱛᱟᱦᱞᱮ ᱦᱳᱭᱳᱜ ᱠᱟᱱᱟ ᱱᱤᱭᱟᱹ ᱜᱷᱟᱹᱲᱤᱡ
ᱟᱨ ᱠᱟᱹᱢᱤ ᱠᱚᱫᱚ ᱚᱲᱟᱜ ᱠᱚᱨᱮ ᱜᱮ
ᱚ ᱵᱟᱝ ᱟᱫᱚ ᱪᱟᱥ ᱠᱟᱹᱢᱤ ᱠᱚᱫᱚ ᱟᱹᱣᱨᱤ ᱮᱦᱚᱵᱚᱜᱼᱟ
ᱟᱣᱨᱤ ᱮᱦᱚᱵᱚᱜᱟ ᱟᱣᱨᱤ ᱮᱦᱚᱵᱚᱜᱟ
ᱦᱩᱸ ᱟᱪᱪᱷᱟ ᱟᱨ ᱛᱮᱦᱮᱧᱟᱜ ᱫᱚ ᱜᱚᱝᱠᱮ ᱢᱤᱫ ᱴᱟᱝ ᱞᱚᱜᱱᱚ ᱯᱟᱨᱚᱢ ᱮᱱ ᱫᱚ ᱛᱟᱦᱞᱮ ᱟᱯᱮ ᱥᱮᱫ ᱚᱱᱟ ᱞᱚᱜᱱᱚ ᱫᱚ ᱠᱟᱹᱢᱤ ᱠᱚᱨᱮ ᱵᱟᱠᱚ ᱞᱟᱜᱟᱣ ᱟᱠᱟᱫ ᱛᱟᱵᱚᱱᱟ
ᱚᱠᱟ ᱴᱟᱜ ᱞᱚᱜᱱᱚ
ᱵᱟᱯᱞᱟ ᱞᱚᱜᱱᱚ
ᱵᱟᱯᱞᱟ ᱞᱚᱜᱱᱚ
ᱦᱳᱭ ᱦᱤᱲᱤᱧ ᱦᱩᱭ ᱟᱠᱟᱱᱟ ᱥᱮ ᱪᱮᱫ
ᱦᱳᱭ ᱠᱟᱹᱴᱤᱡ ᱦᱤᱲᱤᱧ ᱦᱳᱭ ᱞᱮᱱᱟ
ᱟᱪᱪᱷᱟ ᱵᱟᱝ ᱦᱳᱭ ᱞᱮᱱ ᱠᱷᱟᱡ ᱫᱚ
ᱯᱩᱲᱥᱤ ᱟᱛᱳ ᱠᱚᱨᱮ ᱦᱚᱸ ᱵᱟᱝ ᱦᱳᱭ ᱞᱮᱱᱠᱷᱟᱱ ᱫᱚ ᱢᱟᱭᱤᱠ ᱥᱟᱸᱰᱮ ᱠᱚ ᱥᱮ ᱴᱟᱢᱟᱠ ᱥᱟᱸᱰᱮ ᱠᱚ ᱠᱚ ᱵᱟᱝ ᱟᱸᱡᱚᱢ ᱞᱮᱱᱠᱷᱟᱱ ᱜᱮ ᱟᱫᱚ ᱚᱱᱟ ᱫᱚ ᱦᱤᱲᱤᱧ ᱚᱜᱼᱟ
ᱦᱳᱭ ᱦᱳᱭ ᱟᱪᱪᱷᱟ ᱱᱚᱣᱟ ᱞᱚᱜᱱᱚ ᱵᱟᱯᱞᱟ ᱞᱚᱜᱱᱚ ᱠᱟᱛᱷᱟᱢ ᱞᱟᱹᱭ ᱠᱮᱜᱟ ᱟᱵᱩᱼ ᱥᱟᱶᱛᱟ ᱨᱮ ᱵᱟᱯᱞᱟ ᱞᱚᱜᱱᱚ ᱨᱮᱵᱚ ᱵᱟᱯᱞᱟ ᱵᱚ ᱱᱮᱰᱟᱭᱟ ᱢᱮᱱᱠᱷᱟᱱ ᱞᱚᱜᱱᱚ ᱛᱚ ᱜᱚᱴᱟ ᱢᱟᱱᱮ ᱢᱤᱫ ᱢᱟᱦᱟ ᱥᱮ ᱪᱚᱵᱵᱤᱥ ᱜᱷᱚᱱᱴᱟ ᱫᱚ ᱵᱟᱝ ᱛᱟᱦᱮᱱᱟ
ᱴᱷᱤᱠ
ᱟᱫᱚ
ᱮᱴᱟᱜ ᱮᱴᱟᱜ ᱯᱟᱹᱨᱤᱥ ᱨᱮᱱ ᱫᱚ ᱧᱮᱞ ᱠᱚᱢ ᱞᱚᱜᱱᱚ ᱨᱮ ᱵᱟᱯᱞᱟ ᱠᱚ ᱱᱮᱰᱟᱭᱼᱟ ᱛᱟᱦᱞᱮ ᱴᱷᱤᱠ ᱡᱟᱸᱦᱟ ᱚᱠᱛᱚ ᱥᱮ ᱡᱟᱸᱦᱟ ᱴᱟᱭᱤᱢ ᱞᱚᱜᱱᱚ ᱛᱟᱦᱮᱱᱟ ᱚᱱᱟ ᱴᱟᱭᱤᱢ ᱨᱮᱜᱮ ᱢᱟᱱᱮ ᱥᱤᱸᱫᱩᱨ ᱥᱤᱸᱫᱨᱟᱹ ᱫᱟᱱ ᱥᱮ ᱥᱤᱸᱫᱩᱨ ᱫᱚ ᱦᱳᱭᱳᱜ ᱛᱟᱠᱚᱣᱟ
ᱢᱮᱱᱠᱷᱟᱱ ᱟᱵᱩ ᱟᱵᱚᱣᱟᱜ ᱱᱚᱣᱟ ᱨᱮᱫᱚ ᱚᱱᱟ ᱞᱚᱜᱱᱚ ᱨᱮ ᱵᱟᱯᱞᱟ ᱵᱚᱱ ᱱᱮᱰᱟᱭ ᱨᱮᱦᱚᱸ ᱞᱚᱜᱱᱚ ᱨᱮ ᱫᱚ ᱦᱟᱸᱜ ᱵᱟᱯᱞᱟ ᱫᱚ ᱵᱟᱝ ᱦᱳᱭᱳᱜ ᱠᱟᱱᱟ ᱛᱟᱦᱞᱮ ᱱᱚᱣᱟ ᱫᱚ ᱚᱠᱟᱞᱮ ᱞᱮᱠᱟ
ᱦᱮᱸ ᱡᱟᱦᱟᱸ ᱜᱚᱝᱠᱮ ᱠᱟᱛᱷᱟᱢ ᱞᱟᱹᱭ ᱠᱮᱫ ᱠᱮᱫᱟ ᱟᱹᱰᱤ ᱫᱟᱢᱟᱱᱟᱱᱟᱜ ᱠᱟᱛᱷᱟ ᱜᱮ ᱠᱟᱱ ᱜᱮᱭᱟ ᱱᱚᱣᱟ ᱠᱩᱠ ᱠᱩᱠᱞᱤ ᱫᱚ ᱟᱵᱚᱣᱟᱜ ᱥᱟᱱᱛᱟᱲ ᱥᱚᱢᱟᱡᱽ ᱥᱮ ᱥᱟᱱᱛᱟᱲ ᱥᱟᱶᱛᱟ ᱪᱮᱛᱟᱱ ᱨᱮᱦᱚᱸ ᱱᱚᱣᱟ ᱠᱩᱠᱞᱤ ᱫᱚ ᱫᱚᱦᱚ ᱞᱟᱹᱠᱛᱤ ᱠᱟᱱ ᱜᱮᱭᱟ ᱢᱮᱱᱠᱷᱟᱱ ᱤᱧᱟᱹᱜ ᱞᱟᱹᱭᱛᱮ ᱡᱟᱦᱟᱸ ᱥᱮ ᱤᱧᱟᱹᱜ ᱢᱚᱱᱮᱛᱮ ᱡᱟᱦᱟᱸ ᱞᱮᱠᱟ ᱟᱹᱱᱟᱹᱭᱠᱟᱹᱣ ᱠᱟᱛᱮ ᱤᱧᱤᱧ ᱟᱢ ᱴᱷᱮᱱᱤᱧ ᱞᱟᱹᱭ ᱥᱚᱫᱚᱨᱮᱫ ᱛᱟᱞᱟᱝ-ᱟ ᱛᱚ ᱵᱟᱹᱲᱤᱡ ᱦᱩᱭ ᱞᱮᱱ ᱛᱤᱧ ᱠᱷᱟᱡ ᱠᱤᱧ ᱛᱟᱞᱟᱝᱟᱢ ᱦᱮᱸᱥᱮ ᱟᱨ ᱡᱩᱫᱤ ᱚᱱᱟᱨᱮ ᱤᱧᱟᱹᱜ ᱠᱟᱛᱷᱟ ᱞᱮᱠᱟᱛᱮ ᱟᱢ ᱡᱩᱫᱤ ᱥᱚᱦᱚᱢᱚᱜ ᱮᱢ ᱛᱟᱦᱮᱸᱱ ᱠᱷᱟᱱ ᱫᱚ ᱱᱟᱥᱮᱱᱟᱜ ᱥᱟᱨᱦᱟᱣᱢ ᱪᱟᱞ ᱟᱹᱧ ᱛᱟᱞᱟᱝ-ᱟ ᱴᱷᱤᱠ ᱥᱮ ᱟᱫᱚ ᱠᱟᱛᱷᱟ ᱫᱚ ᱦᱳᱭᱳᱜ ᱠᱟᱱᱟ ᱱᱚᱣᱟ ᱠᱟᱛᱷᱟ ᱫᱚ ᱮᱠ ᱵᱟᱨᱮ ᱡᱚᱛᱷᱟᱛ ᱠᱟᱛᱷᱟ ᱠᱟᱱ ᱜᱮᱭᱟ ᱟᱫᱚ ᱟᱵᱚᱣᱟᱜ ᱠᱟᱹᱢᱤ ᱠᱟᱹᱥᱱᱤ ᱡᱟᱸᱦᱟ ᱞᱮᱠᱟ ᱧᱮᱞᱚᱜ ᱜᱚᱜ ᱠᱟᱱᱟ ᱦᱮᱸ ᱡᱟᱦᱟᱸ ᱫᱤᱱ ᱦᱤᱞᱳᱜ ᱨᱮᱱᱟᱜ ᱠᱟᱛᱷᱟ ᱠᱚ ᱞᱟᱹᱭᱟ ᱡᱮ ᱞᱚᱜᱱᱚ ᱫᱚ ᱦᱚᱞᱟ ᱛᱟᱦᱮᱸ ᱠᱟᱱᱟ ᱴᱷᱤᱠ ᱥᱮ ᱢᱮᱱᱠᱷᱟᱱ ᱟᱵᱚ ᱥᱤᱸᱫᱽᱨᱟᱹᱫᱟᱱ ᱛᱮᱦᱮᱱᱚᱜ ᱦᱩᱭᱩᱜᱼᱟ ᱥᱮ ᱮᱱᱟᱝ ᱦᱩᱭ ᱥᱟᱹᱛ ᱠᱟᱱᱟ ᱥᱮᱛᱟᱜ ᱨᱮ ᱦᱳᱭ ᱵᱮᱲᱟ ᱨᱟᱠᱟᱵ ᱢᱟᱲᱟᱝ ᱦᱩᱭᱩᱜ ᱟᱫᱚ ᱚᱱᱟ ᱞᱮᱠᱟ ᱨᱮᱜᱮ ᱟᱫᱚ ᱟᱵᱚ ᱫᱚ ᱦᱟᱸᱜ ᱠᱷᱟᱱ ᱚᱱᱮ ᱡᱟᱦᱟᱸ ᱛᱤᱱ ᱜᱷᱟᱹᱲᱤᱡ ᱛᱟᱦᱮᱸᱱᱟ ᱚᱱᱟ ᱜᱷᱟᱹᱲᱤᱡ ᱨᱮᱫᱚ ᱟᱫᱚ ᱟᱵᱚ ᱴᱟᱭᱤᱢ ᱢᱮᱱᱴᱮᱱ ᱢᱤᱫᱴᱟᱱ ᱵᱟᱹᱱᱩᱜ ᱠᱟᱜ ᱛᱟᱵᱚᱱᱟ
ᱦᱳᱭ ᱦᱳᱭ
ᱚᱱᱟ ᱮᱠᱪᱩᱭᱮᱞᱤ ᱟᱵᱚ ᱵᱟᱵᱚᱱ ᱵᱟᱲᱟᱭᱟ ᱦᱟᱹᱱᱠᱩ ᱨᱮᱱ ᱫᱚ ᱢᱤᱫ ᱦᱚᱲᱮ ᱠᱟᱹᱢᱤᱭᱟᱭ ᱟᱨ ᱟᱵᱚ ᱨᱮᱱᱫᱚ ᱦᱩᱭᱩᱜ ᱠᱟᱱᱟ ᱟᱹᱛᱩᱳ ᱢᱚᱸᱬᱮ ᱦᱚᱲ ᱥᱳᱞᱳ ᱟᱱᱟ ᱨᱮᱱ ᱦᱚᱲ ᱟᱫᱚ ᱥᱳᱞᱳ ᱟᱱᱟ ᱨᱮᱱ ᱦᱚᱲ ᱛᱚ ᱚᱸᱰᱮ ᱫᱚ ᱡᱟᱦᱟᱸ ᱫᱚ ᱦᱩᱭᱩᱜ ᱠᱟᱱᱟ ᱦᱮᱡ ᱥᱩᱨ ᱛᱮᱦᱚᱸ ᱚᱠᱛᱚ ᱞᱟᱜᱟᱜ ᱜᱮᱭᱟ ᱟᱫᱚ ᱚᱱᱟ ᱚᱠᱛᱚ ᱫᱚ ᱩᱱᱠᱩ ᱟᱵᱚ ᱫᱚ ᱵᱟᱠᱚ ᱠᱚᱴᱟᱜ ᱵᱟᱪᱷᱱᱟᱣ ᱩᱰᱩᱠ ᱛᱟᱵᱚᱱᱟ ᱡᱮ ᱚᱠᱟ ᱚᱠᱛᱚ ᱨᱮ ᱱᱚᱣᱟᱴᱟᱜ ᱠᱟᱹᱢᱤ ᱫᱚ ᱠᱚᱨᱟᱣ ᱞᱮᱠᱷᱟᱱ ᱫᱚ ᱱᱟᱯᱟᱭᱚᱜᱼᱟ ᱢᱟᱱᱮ ᱥᱤᱸᱫᱽᱨᱟᱹ ᱫᱟᱱ ᱡᱟᱦᱟᱸ ᱵᱚᱱ ᱢᱮᱛᱟᱜ ᱢᱮᱛᱟᱜ ᱠᱟᱱ ᱴᱷᱤᱠᱥᱮ ᱛᱚ ᱠᱟᱹᱢᱤ ᱢᱟ ᱟᱵᱚ ᱟᱜ ᱫᱚ ᱱᱳᱣᱟ ᱥᱟᱥᱟᱝ ᱚᱡᱚᱜ ᱠᱷᱚᱱ ᱮᱛᱚᱦᱚᱵ ᱠᱟᱛᱮᱫ ᱮᱸᱜᱟᱛ ᱟᱯᱟᱛ ᱟᱜ ᱚᱡᱚᱜ ᱦᱩᱭᱩᱜᱼᱟ ᱦᱳᱭᱥᱮ ᱟᱨ ᱛᱟᱨᱯᱚᱨᱮ ᱠᱚᱨᱮᱱ ᱡᱟᱦᱟᱸ ᱛᱤᱱᱟᱹᱜ ᱦᱮᱱᱟᱜ ᱟᱠᱟᱫ ᱠᱚᱣᱟ ᱩᱱᱠᱩ ᱦᱚᱸ ᱥᱟᱥᱟᱝ ᱚᱡᱚᱜ ᱦᱩᱭᱩᱜᱼᱟ ᱤᱱᱟᱹ ᱛᱟᱭᱚᱢ ᱟᱨᱦᱚᱸ ᱮᱢᱟᱱ ᱛᱮᱱᱟᱜ ᱠᱟᱹᱢᱤ ᱠᱚ ᱦᱮᱱᱟᱜᱼᱟ ᱤᱱᱟᱹ ᱛᱟᱭᱚᱢ ᱡᱟᱢᱟᱸᱭ ᱠᱚᱲᱟ ᱥᱟᱹᱛᱟᱹᱜᱼᱟᱭ ᱵᱟᱹᱨᱭᱟᱹᱛ ᱠᱚᱲᱟ ᱠᱚ ᱥᱮᱴᱮᱨᱚᱜᱼᱟ ᱠᱚ ᱤᱱᱟᱹ ᱛᱟᱭᱚᱢ ᱩᱱᱠᱩ ᱠᱚ ᱳᱰᱩᱝᱚᱜᱼᱟ ᱠᱚ ᱩᱰᱳᱝ ᱛᱮᱜᱮ ᱟᱵᱚ ᱧᱮᱞᱚᱜᱚᱜᱼᱟ ᱟᱵᱚ ᱥᱟᱱᱛᱟᱲ ᱥᱟᱶᱛᱟ ᱨᱮᱱ ᱡᱟᱦᱟᱸ ᱛᱤᱱᱟᱹᱜ ᱵᱟᱯᱞᱟ ᱜᱮᱠᱚ ᱥᱮᱱ ᱠᱟᱱᱟ ᱛᱤᱥ ᱨᱮᱦᱚᱸ ᱵᱟᱨᱚ ᱢᱟᱲᱟᱝ ᱢᱟᱲᱟᱝ ᱫᱚ ᱚᱠᱚᱭ ᱦᱚᱸ ᱵᱟᱝᱠᱚ ᱩᱰᱩᱝ ᱫᱟᱲᱮ ᱠᱟᱣᱫᱟ
ᱦᱮᱸ ᱦᱮᱸ
ᱟᱵᱚᱨᱮᱱ ᱱᱟᱭ ᱱᱟᱭ ᱠᱚᱨᱮ ᱚᱱᱮ ᱛᱤᱧ ᱞᱟᱹᱭᱫᱟ ᱡᱮ ᱟᱹᱛᱳ ᱢᱚᱸᱬᱮ ᱦᱚᱲ ᱥᱮ ᱥᱳᱞᱳᱟᱱᱟ ᱨᱮᱱ ᱦᱚᱲ ᱫᱚ ᱩᱱᱟᱹᱜ ᱚᱞᱯᱚ ᱚᱠᱛᱚ ᱨᱮᱫᱚ ᱵᱟᱝᱠᱚ ᱦᱮᱡ ᱥᱩᱨᱦᱚᱫ ᱫᱟᱲᱮᱭᱟᱜᱼᱟ ᱢᱟᱱᱮ ᱡᱚᱠᱷᱚᱱ ᱵᱟᱯᱞᱟ ᱛᱟᱦᱮᱸᱱᱟ ᱦᱤᱥᱟᱹᱵ ᱨᱮ ᱤᱧ ᱫᱩᱧ ᱞᱟᱹᱭᱫᱟ ᱡᱮ ᱟᱵᱚ ᱡᱟᱦᱟᱸ ᱛᱤᱱᱟᱹᱜ ᱦᱮᱱᱟᱜ ᱟᱠᱟᱫ ᱠᱚ ᱟᱵᱚ ᱫᱚ ᱢᱤᱫᱴᱟᱝ ᱴᱟᱭᱤᱢ ᱫᱚᱦᱚ ᱫᱚᱨᱠᱟᱨ ᱛᱟᱦᱮᱸ ᱠᱟᱱᱟ ᱡᱮ ᱤᱧ ᱫᱚ ᱮᱴᱟᱜ ᱠᱟᱹᱢᱤ ᱵᱟᱝ ᱨᱮᱦᱚᱸ ᱤᱧ ᱫᱚ ᱡᱚᱠᱷᱚᱱ ᱤᱧ ᱢᱩᱲᱩᱫ ᱞᱮᱠᱟᱛᱮ ᱤᱧ ᱦᱮᱱᱟᱜ ᱟᱠᱟᱫᱤᱧᱟ ᱢᱚᱸᱬᱮ ᱦᱚᱲ ᱟᱣᱛᱟ ᱨᱮ ᱤᱧᱟᱹᱜ ᱛᱟᱭᱚᱢ ᱧᱤᱫᱟᱹ ᱠᱤᱱᱛᱩ ᱤᱧ ᱴᱟᱭᱤᱢ ᱨᱮ ᱠᱚᱨᱟᱣ ᱦᱩᱭᱩᱜ ᱛᱤᱧᱟᱹ ᱤᱧ ᱫᱚ ᱮᱴᱟᱜ ᱫᱤᱱ ᱛᱚ ᱟᱨ ᱤᱧ ᱫᱚ ᱵᱟᱠᱚ ᱢᱤᱛᱟᱹᱧ ᱠᱟᱱᱟ ᱡᱟᱦᱟᱸ ᱫᱤᱱ ᱵᱟᱯᱞᱟ ᱛᱤᱧ ᱚᱱᱟ ᱫᱤᱱ ᱫᱚ ᱤᱧ ᱫᱚ ᱥᱚᱢᱚᱭ ᱮᱢᱟ ᱠᱚ ᱛᱤ ᱤᱧ ᱜᱮ ᱦᱩᱭᱩᱜ ᱛᱤᱧᱟ᱾
ᱦᱳᱭ ᱦᱳᱭ ᱦᱳᱭ ᱱᱚᱜᱼᱱᱟ ᱢᱟᱭᱤᱱᱰ ᱨᱮ ᱠᱟᱹᱴᱤᱡ ᱟᱵᱚ ᱮᱸ ᱥᱮᱴ ᱞᱟᱜᱟᱣᱵᱚᱱᱟ ᱥᱮ ᱩᱭᱦᱟᱹᱨ ᱫᱚᱦᱚ ᱞᱟᱜᱟᱣ ᱵᱚᱱᱟ᱾
ᱴᱷᱤᱠ ᱴᱷᱤᱠ
ᱦᱩᱸ ᱛᱟᱪᱷᱟᱲᱟ ᱱᱚᱣᱟ ᱡᱟᱦᱟᱸ ᱠᱟᱛᱷᱟ ᱞᱟᱹᱭ ᱠᱮᱜᱼᱟ ᱴᱷᱤᱠᱟᱹᱱ ᱜᱮ ᱡᱮ ᱟᱵᱚ ᱫᱚ ᱥᱟᱸᱜᱮ ᱦᱚᱲᱛᱮ ᱠᱟᱹᱢᱤ ᱦᱚᱨᱟ ᱛᱟᱵᱚᱱ ᱟᱫᱚ ᱚᱱᱟ ᱞᱮᱠᱟᱛᱮ ᱥᱟᱱᱟᱢ ᱠᱚ ᱡᱩᱫᱤ ᱩᱱ ᱢᱟᱱᱮ ᱢᱚᱱᱮ ᱤᱭᱟᱹ ᱠᱟᱛᱮᱜ ᱵᱚᱱ ᱠᱟᱹᱢᱤᱭᱟ ᱡᱮ ᱵᱟᱝ ᱱᱤᱱᱟᱹᱜ ᱴᱟᱭᱤᱢ ᱨᱮᱫᱚ ᱫᱚ ᱞᱚᱜᱱᱚ ᱢᱮᱱᱟᱜᱼᱟ, ᱛᱟᱦᱞᱮ ᱚᱱᱟ ᱚᱠᱛᱚ ᱛᱮᱫᱚ ᱟᱞᱮ ᱥᱤᱸᱫᱽᱨᱟᱹ ᱫᱟᱱ ᱫᱚ ᱠᱚᱨᱟᱣ ᱞᱟᱜᱟᱣ ᱞᱮᱭᱟ ᱩᱱ ᱚᱠᱛᱚ ᱫᱚ ᱛᱟᱦᱞᱮ ᱚᱝᱠᱟ ᱥᱟᱹᱛ ᱥᱟᱯᱲᱟᱣ ᱠᱟᱫᱟᱹᱧ ᱠᱟᱹᱢᱤᱦᱚᱨᱟ ᱠᱚ ᱚᱠᱟ ᱠᱟᱹᱢᱤ ᱛᱤᱱᱟᱹᱜ ᱚᱠᱛᱚᱭ ᱦᱟᱛᱟᱣ ᱛᱤᱧᱟᱹ ᱥᱮ ᱞᱟᱜᱟᱜᱼᱟ᱾ ᱚᱱᱟ ᱚᱱᱠᱟ ᱵᱷᱟᱵᱽ ᱠᱟᱹᱢᱤᱨᱮ ᱡᱩᱫᱤ ᱡᱚᱦᱚᱲ ᱵᱚᱱ ᱛᱟᱦᱮᱱᱟ ᱥᱮ
ᱠᱟᱹᱢᱤ ᱠᱟᱡ ᱵᱚᱱ ᱛᱟᱦᱮᱱᱟ ᱛᱟᱦᱞᱮ ᱴᱷᱤᱠ ᱚᱱᱟ ᱚᱠᱛᱚ ᱫᱚᱵᱚᱱ ᱥᱤᱸᱤᱫᱨᱟᱹ ᱫᱟᱱ ᱫᱚ ᱦᱩᱭᱩᱜ ᱜᱮᱭᱟ᱾
ᱴᱷᱤᱠ ᱜᱚᱝᱠᱮ ᱟᱫᱚ ᱚᱱᱟᱞᱠᱟᱨᱮ ᱠᱟᱛᱷᱟ ᱵᱟᱹᱧ ᱞᱟᱹᱭ ᱠᱮᱫᱟ ᱪᱷᱟᱛᱤᱠ ᱨᱮᱱ ᱠᱚᱣᱟᱜ ᱫᱚ ᱧᱮᱞᱮ ᱢᱤᱫ ᱦᱚᱲ ᱜᱮ ᱡᱟᱦᱟᱸ ᱠᱟᱛᱷᱟᱭᱟᱭ ᱤᱱᱟᱹ ᱠᱟᱛᱷ ᱛᱷᱟ ᱛᱮᱜᱮ ᱮᱸ ᱵᱟᱱᱟᱨ ᱯᱟᱦᱴᱟ ᱨᱮᱱ ᱜᱮ ᱩᱝᱠᱤᱱᱮ ᱫᱩᱲᱩᱵ ᱠᱟᱛᱮᱜ ᱞᱩᱛᱩᱨ ᱚᱝ ᱥᱟᱰᱮᱭᱟᱠᱤᱱᱟᱭ ᱡᱮ ᱤᱧ ᱫᱚ ᱱᱤᱭᱟᱹ ᱚᱠ ᱛᱚ ᱜᱮ ᱱᱚᱣᱟ ᱚᱠᱛᱚ ᱢᱩᱫᱽ ᱨᱮᱜᱮ ᱟᱵᱚᱣᱟᱜ ᱱᱚᱣᱟ ᱥᱤᱸᱫᱩᱨ ᱠᱟᱹᱢᱤ ᱫᱚᱵᱚᱱ ᱯᱩᱨᱟᱹᱣ ᱠᱟᱜᱼᱟ, ᱟᱨ ᱟᱵᱚ ᱫᱚ ᱦᱩᱭᱩᱜ ᱠᱟᱱᱟ ᱱᱚᱸᱰᱮᱱᱤᱡ ᱢᱟᱺᱡᱷᱤ ᱡᱩᱫᱤ ᱥᱟᱹᱛ ᱥᱟᱯᱲᱟᱜᱼᱟᱭ ᱦᱟᱸᱰᱮᱱᱤᱡ ᱢᱟᱺᱡ ᱡᱷᱤ ᱨᱮᱱ ᱟᱹᱛᱩ ᱢᱚᱬᱮ ᱦᱚᱲ ᱩᱝᱠᱩ ᱵᱟᱠᱚ ᱥᱟᱹᱛ ᱥᱟᱯᱲᱟᱣ ᱫᱟᱲᱮᱭᱟᱜᱼᱟ ᱦᱚᱜᱼᱚ ᱱᱚᱝᱠᱟ ᱠᱟᱛᱮ ᱜᱮ ᱛᱟ ᱟᱵᱚ ᱫᱚᱵᱚᱱ ᱮᱛᱚᱢ ᱛᱟᱭᱚᱢ ᱠᱟᱱᱟ᱾
ᱦᱳᱭ ᱦᱳᱭ ᱦᱳᱭ
ᱴᱷᱤᱠᱥᱮ ᱢᱤᱫ ᱥᱟᱶᱛᱮ ᱥᱟᱢᱴᱟᱣ ᱠᱟᱛᱮᱜ ᱵᱟᱝᱵᱚᱱ ᱥᱮᱱ ᱫᱟᱲᱮᱜ ᱠᱟᱱᱟ᱾ ᱦᱚᱭ ᱛᱚ ᱧᱮᱞᱟᱵᱚᱱ ᱟᱵᱚᱜ ᱜᱮ ᱥᱮᱱ ᱛᱮᱵᱚᱱ ᱟᱵᱚ ᱜᱮᱵᱚᱱ ᱵᱤᱞᱚᱢ ᱠᱟᱱᱟ ᱦᱟᱸᱰᱮᱱᱤᱡ ᱢᱟᱺᱡᱷᱤ ᱫᱚ ᱧᱮᱞ ᱢᱮ ᱟᱡ ᱨᱮᱱ ᱜᱩᱱᱤᱜᱩᱨᱤ ᱯᱟᱛ ᱛᱮᱜ ᱥᱟᱱᱟᱢ ᱠᱟᱹᱢᱤ ᱟᱡ ᱡᱮ ᱥᱟᱹᱛ ᱠᱟᱜ ᱛᱮ ᱟᱫᱚᱭ ᱞᱟᱹᱭᱫᱟ ᱠᱚᱭᱚᱜ ᱨᱮᱜᱮ ᱦᱮᱱᱟᱜ ᱠᱟᱫᱮ ᱩᱠᱩᱨ ᱠᱚ ᱡᱟᱶᱟᱭ ᱠᱚᱲᱟ ᱯᱟᱦᱴᱟ ᱠᱷᱚᱱ ᱫᱚ ᱩᱜᱩᱨ ᱵᱟᱹᱨᱭᱟᱹᱛ ᱠᱚᱲᱟ ᱠᱚ ᱵᱟᱝ ᱠᱚ ᱥᱮᱴᱮᱨ ᱦᱚᱫ ᱞᱮᱱ ᱫᱚ ᱱᱤᱛᱚᱜ ᱦᱚᱸ ᱛᱤᱱ ᱚᱠ ᱛᱚ ᱠᱚ ᱥᱮᱱᱚᱜᱼᱟ ᱧᱮᱞ ᱧᱮᱞᱛᱮ ᱚᱠᱛᱚ ᱡᱚᱠᱷᱚᱱ ᱧᱮᱞᱟᱠᱚ ᱡᱮ ᱜᱮᱞ ᱢᱤᱫ ᱴᱟᱲᱟᱝ ᱦᱩᱭ ᱜᱚᱫ ᱟᱠᱟᱱ ᱜᱮᱭᱟ ᱚᱠᱛᱚ ᱟᱫᱚ ᱠᱚ ᱞᱟᱹᱭᱟ ᱪᱚᱞᱚ᱾ ᱛᱟᱦᱚᱞᱮ ᱵᱟᱹᱭ ᱵᱟᱹᱭᱛᱮ ᱟᱯᱟᱱ ᱟᱹᱯᱤᱱ ᱚᱲᱟᱜ ᱥᱮᱫ ᱛᱮᱜᱮ ᱫᱮᱱ ᱟᱫᱚ ᱥᱚᱡᱷᱮ ᱛᱟᱵᱚᱱ ᱯᱮ᱾ ᱱᱚᱝᱠᱟ ᱠᱟᱛᱮᱜ ᱜᱮ ᱟᱫᱚ ᱢᱤᱫ ᱵᱟᱨ ᱦᱚᱲ ᱦᱚᱸᱠᱚ᱾ ᱥᱚᱡᱷᱮᱭ ᱛᱟᱠᱚ ᱟᱫᱚ ᱚᱱᱠᱟ ᱚᱝᱠᱟᱛᱮ ᱡᱚᱠᱷᱚᱱ ᱯᱟᱛᱞᱟ ᱤᱫᱤᱭᱟ ᱟᱫᱚ ᱡᱟᱶᱟᱭ ᱠᱚᱲᱟ ᱥᱮᱴᱮᱨᱚᱜ ᱛᱮᱫᱚ ᱧᱮᱞᱟᱵᱚᱱ ᱮᱠ ᱠᱮᱱ ᱚᱲᱟᱜ ᱜᱤᱛᱤᱡ ᱚᱲᱟᱜ ᱨᱮᱵᱚᱱ ᱥᱮᱴᱮᱨ ᱠᱚᱜᱼᱟ ᱵᱚᱱ᱾ ᱫᱟᱨᱟᱢ ᱵᱟᱝ ᱦᱩᱭᱩᱜ ᱪᱮᱜ ᱵᱟᱝ ᱦᱩᱭᱩᱜ ᱯᱚᱨᱮᱨ ᱫᱤᱱ ᱦᱳᱞᱳᱜ ᱡᱟᱦᱟᱸ ᱫᱚ ᱠᱟᱱᱟ ᱫᱚᱥᱟᱨ ᱢᱟᱦᱟ ᱦᱳᱞᱳᱜ ᱟᱵᱚ ᱫᱚ ᱫᱟᱨᱟᱢ ᱠᱚᱣᱟ ᱠᱚ ᱟᱫᱚ ᱦᱟᱯᱮ ᱫᱟᱹᱛᱟᱹᱱᱤ ᱦᱩᱛᱩᱢ ᱥᱟᱯᱷᱟᱜ ᱟᱠᱚ ᱟᱛᱳ ᱦᱚᱲ ᱠᱚ ᱥᱟᱹᱛᱟᱹᱜ ᱟᱠᱚ ᱤᱱᱟᱹ ᱛᱟᱭᱚᱢ ᱠᱚ ᱦᱤᱡᱩᱜ ᱟᱠᱚ᱾ ᱠᱚ ᱫᱟᱨᱟᱢ ᱦᱚᱜᱼᱚ ᱱᱚᱝᱠᱟ ᱠᱟᱛᱮ ᱟᱵᱚᱣᱟᱜ ᱠᱟᱹᱢᱤ ᱫᱚ ᱛᱟᱭᱚᱢ ᱤᱫᱤ
ᱦᱳᱭ ᱟᱪᱪᱷᱟ ᱥᱤᱸᱫᱩᱨ ᱫᱟᱱ ᱟᱵᱚ ᱚᱱᱮᱠ ᱮ ᱚᱱᱮᱠ ᱴᱚᱴᱷᱟᱨᱮ ᱵᱷᱤᱱᱟᱹ ᱵᱷᱤᱱᱟᱹ ᱡᱟᱭᱜᱟᱨᱮ ᱦᱩᱭᱩᱜᱼᱟ, ᱟᱸ ᱵᱷᱤᱱᱟᱹ ᱵᱷᱤᱱᱟᱹ ᱟᱠᱟᱨ ᱛᱮ ᱥᱮ ᱵᱷᱤᱱᱟᱹ ᱵᱷᱤᱱᱟᱹ ᱫᱷᱟᱨᱟᱛᱮ ᱡᱮᱢᱚᱱ ᱮᱸ ᱠᱤᱪᱷᱩ ᱡᱟᱭᱜᱟ ᱨᱮᱫᱚ ᱦᱩᱭᱩᱜᱼᱟ ᱠᱩᱞᱦᱤ ᱨᱮ ᱥᱤᱸ ᱥᱤᱸᱫᱩᱨ ᱫᱟᱱᱟᱵᱚᱱ ᱥᱮ ᱥᱤᱸᱤᱫᱨᱟᱹᱫᱟᱱ ᱦᱩᱭᱳᱜ ᱛᱟᱵᱚᱱᱟ ᱠᱩᱞᱦᱤᱨᱮ᱾ ᱟᱨᱦᱚᱸ ᱠᱤᱪᱷᱩ ᱡᱟᱭᱜᱟ ᱠᱚᱫᱚ ᱩᱸ ᱪᱷᱟᱢᱰᱟ ᱞᱟᱛᱟᱨ ᱨᱮ᱾
ᱴᱷᱤᱠ
ᱟᱫᱚ ᱱᱚᱣᱟ ᱫᱚ ᱴᱚᱴᱷᱟ ᱚᱱᱩᱥᱟᱨ ᱢᱮᱱᱠᱷᱟᱱ ᱡᱩᱫᱤ ᱵᱟᱰᱟᱭ ᱢᱮᱱᱟᱜ ᱠᱷᱟᱱ ᱞᱟᱹᱭ ᱫᱟᱞᱟᱝ ᱠᱷᱟᱱ ᱡᱮ ᱥᱮᱫᱟᱭ ᱢᱟᱱᱮ ᱦᱟᱯᱲᱟᱢ ᱠᱚ ᱵᱤᱫᱟᱹᱞ ᱨᱮᱫᱚ ᱚᱠᱟᱴᱟᱜ ᱡᱟᱹᱥᱛᱤ ᱦᱩᱭᱩᱜ ᱠᱟᱱ ᱛᱟᱦᱮᱱᱟ ᱠᱩᱞᱦᱤᱨ ᱨᱮ ᱥᱮ ᱪᱷᱟᱢᱰᱟ ᱞᱟᱛ ᱞᱟᱛᱟᱨ ᱨᱮ
ᱵᱟᱝ ᱤᱧᱟᱹᱜ ᱡᱟᱦᱟᱸ ᱵᱟᱲᱟᱭ ᱥᱮ ᱤᱧ ᱢᱮᱫ ᱛᱮ ᱧᱮᱞ ᱥᱮ ᱞᱩᱛᱩᱨ ᱛᱮ ᱟᱸᱡᱚᱢ ᱡᱟᱦᱟᱸ ᱞᱮᱠᱟ ᱠᱚ ᱞᱟᱹᱭ ᱦᱚᱪᱚ ᱠᱟᱫᱟ ᱚᱱᱟ ᱫᱚ ᱪᱷᱟᱢᱰᱟ ᱞᱟᱛᱟᱨ ᱜᱮ ᱟᱨ ᱚᱱᱟ ᱪᱷᱟᱢᱰᱟ ᱫᱚ ᱱᱚᱣᱟ ᱛᱤᱨᱯᱚᱞ ᱨᱮᱱᱟᱜ ᱪᱷᱟᱢᱰᱟ ᱫᱚ ᱩᱱᱫᱚ ᱵᱟᱝ ᱚᱱᱟᱴᱟᱜ ᱡᱟᱦᱟᱸ ᱢᱟᱰᱚᱣᱟ ᱠᱚ ᱵᱮᱱᱟᱣ ᱫᱚ ᱚᱱᱟ ᱫᱚ ᱦᱩᱭᱩᱜ ᱠᱟᱱᱟ ᱪᱮᱫ ᱠᱚ ᱞᱟᱹᱭᱟ ᱱᱟᱥᱮᱱᱟᱜ ᱚᱱᱮ ᱥᱟᱨᱡᱚᱢ ᱰᱟᱹᱨ ᱠᱚᱛᱮ ᱚᱱᱟ ᱠᱚᱜᱮ ᱛᱮᱜᱮ ᱚᱱᱟ ᱫᱚ ᱚᱱᱟ ᱢᱟᱰᱣᱟ ᱫᱚᱵᱚᱱ ᱫᱟᱵᱟᱼᱟ
ᱦᱳᱭ ᱢᱟᱰᱣᱟ ᱠᱷᱩᱱᱴᱤ ᱵᱤᱱ ᱵᱤᱫ ᱟ ᱚᱱᱟ ᱢᱟᱰᱣᱟ ᱠᱷᱩᱱᱴᱤ ᱨᱮ ᱟᱵᱚᱣᱟᱜ ᱥᱟᱨᱡᱚᱢ ᱰᱟᱹᱨ ᱢᱟᱛᱠᱚᱢ ᱰᱟᱹᱨ ᱥᱟᱶᱛᱮ ᱠᱩᱛ ᱱᱚᱣᱟ ᱛᱟᱦᱮᱱᱟ ᱚᱱᱟ ᱥᱟᱶᱛᱮ ᱡᱟᱦᱟᱸ ᱪᱷᱟᱢᱰᱟ ᱥᱟᱹᱲᱤᱢ ᱵᱩᱱ ᱵᱮᱱᱟ ᱚᱱᱟ ᱫᱚ ᱚᱱᱟ ᱠᱚ ᱰᱟᱹᱨ ᱢᱟ ᱛᱟᱦᱮᱱ ᱜᱮᱭᱟ ᱟᱨᱚ ᱮᱴᱟᱜ ᱫᱟᱨᱮ ᱥᱟ ᱠᱟᱢ ᱥᱮ ᱫᱟᱨᱮ ᱯᱟᱞᱦᱟ ᱠᱚ ᱯᱟᱞᱦᱟ ᱟᱛᱮ ᱚᱱᱟ ᱵᱚᱱ ᱵᱮᱱᱟᱣᱟ ᱫᱟᱞᱚᱵ ᱠᱟᱜᱼᱟ ᱵᱚᱱ ᱦᱳᱭ
ᱚᱱᱟ ᱠᱟᱛᱷᱟ ᱜᱮ ᱤᱧ ᱦᱚᱧ ᱞᱟᱹᱭ ᱦᱚᱪᱚᱭᱮᱫᱟ ᱡᱮ ᱤᱧᱟᱹᱜ ᱢᱮᱫ ᱛᱮ ᱧᱮᱞ ᱡᱟᱦᱟᱸ ᱞᱮᱠᱟ ᱥᱮ ᱤᱧᱟᱹᱜ ᱞᱩᱛᱩᱨ ᱛᱮ ᱟᱸᱡᱚᱢ ᱚᱱᱟᱜᱮ ᱮᱠᱢᱟᱛᱨᱚ ᱟᱵᱚᱣᱟᱜ ᱫᱚ ᱢᱟᱰᱣᱟ ᱪᱷᱟᱢᱰᱟ ᱞᱟᱛᱟᱨ ᱨᱮᱜᱮ ᱟᱵᱚ ᱫᱚᱵᱚᱱ ᱥᱤᱸᱫᱽᱨᱟᱹᱫᱟᱱ ᱫᱚᱠᱚ ᱠᱚᱨᱟᱣ ᱟᱹᱜᱩ ᱠᱟᱫᱟ ᱟᱫᱚ ᱠᱩᱞᱦᱤ ᱨᱮ ᱪᱮᱫ ᱞᱮᱠᱟ ᱪᱮᱫᱠᱟ ᱠᱟᱨᱚᱱ ᱛᱮ ᱥᱮ ᱪᱮᱫ ᱩᱭᱦᱟᱹᱨ ᱵᱷᱟᱵᱽᱱᱟ ᱛᱮᱠᱚ ᱠᱚᱨᱟᱣ ᱠᱟᱫᱟ ᱤᱧ ᱫᱚ ᱚᱱᱟ ᱫᱚ ᱵᱟᱝ ᱤᱧ ᱵᱟᱰᱟᱭ ᱛᱟᱵᱚᱱᱟ ᱢᱟ ᱞᱟᱹᱭ ᱢᱮ
ᱠᱟᱱᱟ ᱡᱮ ᱚᱱᱮᱠ ᱡᱟᱭᱜᱟ ᱨᱮ ᱵᱮᱲᱟ ᱨᱟᱠᱟᱵ ᱥᱟᱶ ᱥᱟᱶᱛᱮ ᱥᱤᱸᱫᱽᱨᱟᱹᱫᱟᱱ ᱢᱟᱱᱮ ᱟᱨᱚ ᱚᱱᱮᱠ ᱡᱟᱭᱜᱟ ᱨᱮᱫᱚ ᱧᱤᱫᱟᱹ ᱵᱮᱲᱟ ᱜᱮ ᱟᱫᱚ ᱟᱯᱮᱥᱮᱱ ᱫᱚ ᱚᱠᱟᱴᱟᱜ ᱡᱟᱹᱥᱛᱤ ᱦᱩᱭᱩᱜᱼᱟ
ᱟᱞᱮᱫᱚ ᱴᱷᱤᱠ ᱪᱮᱜ ᱤᱧ ᱞᱟᱹᱭ ᱟ ᱵᱷᱳᱨ ᱚᱠᱛᱚ ᱨᱮᱱᱟᱜ ᱨᱮᱜᱮ ᱟᱫᱚ ᱚᱱᱟ ᱠᱷᱟᱹᱛᱤᱨ ᱛᱮ ᱚᱱᱮ ᱵᱮᱲᱟ ᱟᱹᱣᱨᱤ ᱨᱟᱠᱟᱵ ᱞᱟᱦᱟ ᱨᱮᱱᱟᱝ ᱵᱟᱯᱞᱟ ᱨᱮᱫᱚ ᱥᱮ ᱵᱮᱲᱟ ᱨᱟᱠᱟᱵ ᱠᱟᱛᱮ ᱦᱚᱸ ᱦᱩᱭ ᱜᱚᱫᱚᱜ ᱨᱮᱦᱚᱸ ᱡᱩᱫᱤ ᱠᱟᱹᱢᱤ ᱵᱟᱠᱚ ᱵᱟᱹᱧ ᱞᱟᱹᱭᱫᱟ ᱮᱛᱚᱢ ᱠᱚᱸᱭᱮ ᱜᱚᱫᱚᱜ ᱜᱮᱭᱟ ᱛᱚ ᱟᱫᱚ ᱤᱱᱠᱟᱹ ᱞᱮ ᱠᱟᱨᱮ ᱟᱨᱚ ᱚᱱᱮ ᱡᱟᱦᱟᱸ ᱵᱷᱮᱱᱰᱨᱟ ᱨᱮ ᱥᱩᱞᱛᱟᱹ ᱵᱟᱹᱛᱤ ᱠᱚ ᱡᱮᱨᱮᱫ ᱠᱟᱛᱮ ᱠᱚ ᱡᱩᱞ ᱟᱠᱚ ᱚᱱᱟ ᱜᱮ ᱵᱟᱝᱢᱟ ᱩᱱᱤ ᱥᱤᱧ ᱪᱟᱸᱫᱳ ᱟᱜ ᱥᱟᱹᱠᱷᱤ ᱠᱟᱛᱷᱟ ᱠᱚ ᱞᱟᱹᱭ ᱦᱚᱪᱚᱭ ᱫᱟᱠᱚ ᱟᱨᱠᱤ ᱟᱹᱰᱤ ᱦᱚᱲ ᱜᱮᱠᱚ ᱞᱟᱹᱭᱟ ᱡᱮ ᱥᱤᱧ ᱚᱱᱟ ᱠᱟᱛᱷᱟ ᱦᱚᱸ ᱦᱮᱱᱟᱜ ᱠᱟᱜ ᱜᱮ ᱡᱮ ᱥᱤᱧ ᱪᱟᱸᱫᱚ ᱥᱟᱹᱠᱷᱤ ᱠᱟᱛᱮᱜ ᱜᱮ ᱤᱧᱤᱧ ᱟᱯᱱᱟᱨ ᱠᱮᱫ ᱢᱮᱭᱟ ᱱᱚᱣᱟ ᱢᱤᱫᱴᱟᱝ ᱠᱟᱛᱷᱟ ᱦᱮᱱᱟᱜᱼᱟ
ᱦᱮᱸ ᱢᱮᱱᱟᱜᱼᱟ ᱟᱨ ᱚᱱᱟᱜᱮ ᱚᱱᱠᱟ ᱟᱨᱚ ᱥᱮᱨᱮᱧ ᱦᱚᱸ ᱢᱮᱱᱟᱜ ᱛᱟᱵᱚᱱᱟ ᱡᱮ ᱵᱮᱲᱟᱭ ᱨᱟᱠᱟᱵ ᱯᱤᱨᱤᱞ ᱯᱮᱨᱤᱞ ᱤᱧ ᱢᱟᱧ ᱫᱮᱡᱚᱜ ᱠᱟᱱ ᱫᱟᱹᱣᱲᱟᱹ ᱪᱮᱛᱟᱱ ᱦᱮᱸ
ᱠᱟᱛᱷᱟ ᱫᱚ ᱠᱟᱱ ᱜᱮ
ᱦᱮᱸ
ᱟᱫᱚ ᱚᱱᱟ ᱴᱟᱜ ᱜᱮ ᱟᱞᱮᱫᱚ ᱵᱟᱱᱟᱨ ᱯᱟᱦᱴᱟ ᱠᱷᱱᱟᱜ ᱜᱮ ᱟᱞᱮᱫᱚ ᱚᱱᱟ ᱵᱷᱮᱱᱰᱨᱟ ᱨᱮ ᱥᱮᱸᱜᱮᱞ ᱵᱟᱹᱛᱤ ᱫᱚ ᱡᱩᱞ ᱠᱟᱛᱮᱜ ᱜᱮ ᱟᱞᱮ ᱫᱚ ᱥᱤᱸᱫᱽᱨᱟᱹᱫᱟᱱ ᱫᱚᱞᱮ ᱯᱩᱨᱟᱹ ᱟᱫᱚ ᱚᱱᱟᱜᱮ ᱚᱱᱮᱧ ᱞᱟᱹᱭ ᱠᱮᱫᱟ ᱵᱷᱳᱨ ᱚᱠᱛᱚ ᱦᱩᱭᱩᱜ ᱨᱮᱦᱚᱸ ᱟᱞᱮ ᱫᱚ ᱚᱱᱟᱜᱮ ᱜᱮᱞᱮ ᱢᱚᱱᱮᱭᱟ ᱡᱮ ᱥᱤᱧ ᱪᱟᱸᱫᱳ ᱥᱟᱹᱠᱷᱤ ᱠᱟᱛᱮᱜ ᱨᱮᱱᱟᱜ ᱠᱟᱛᱷᱟ ᱜᱮ ᱚᱱᱟ ᱠᱟᱛᱷᱟ ᱠᱚ ᱢᱟᱱᱟᱣ ᱵᱟᱛᱟᱣ ᱟᱜᱩᱭᱮᱫ ᱛᱟᱞᱮᱭᱟ ᱴᱷᱤᱠ ᱥᱮ ᱦᱩᱸ ᱟᱫᱚ ᱜᱚᱢᱠᱮ ᱟᱢ ᱛᱤᱱᱟᱹᱜᱴᱟ ᱚᱠᱟ ᱞᱮᱠᱟ ᱤᱧ ᱦᱚᱸ ᱛᱤᱱᱟᱹᱜᱴᱟ ᱚᱠᱟ ᱞᱮᱠᱟᱧ ᱵᱟᱰᱟᱭᱟ ᱤᱧᱦᱚᱸ ᱵᱟᱹᱧ ᱵᱟᱰᱟᱭᱟ ᱡᱟ ᱩᱰᱩᱧ ᱵᱟᱰᱟᱭ ᱟ ᱤᱱᱟᱹᱜᱮ ᱤᱧᱦᱚᱧ ᱞᱟᱹᱭ ᱥᱟᱰᱮᱭᱟᱢ ᱠᱟᱱ ᱛᱟᱞᱟᱝᱟ ᱦᱮᱸ
ᱦᱳᱭ ᱦᱳᱭ ᱵᱟᱝᱟ ᱟᱞᱮ ᱦᱚᱸ ᱚᱱᱠᱟᱜ ᱜᱮ ᱤᱧᱦᱚᱸ ᱡᱟᱧ ᱵᱟᱰᱟᱭᱟ ᱤᱱᱟᱹ ᱠᱚᱜᱮ ᱵᱟᱰᱟᱭ ᱢᱮᱱᱟᱜ-ᱟ ᱠᱚᱱᱚ ᱵᱟᱹᱲᱤᱡ ᱫᱚ ᱵᱟᱝᱟ ᱱᱟᱯᱟᱭ ᱠᱟᱛᱷᱟ ᱜᱮ
ᱟᱫᱚ ᱤᱧᱦᱚᱸ ᱩᱱᱟᱹᱜ ᱠᱟᱹᱢᱤ ᱠᱟᱹᱥᱱᱤ ᱨᱮᱦᱚᱸ ᱵᱟᱹᱧ ᱥᱩᱨ ᱠᱟᱱ ᱨᱮᱦᱚᱸ ᱢᱚᱴᱟᱢᱩᱴᱤ ᱡᱟᱦᱟᱸ ᱞᱮᱠᱟ ᱜᱮ ᱟᱸᱡᱚᱢ ᱡᱟᱦᱟᱸ ᱫᱚ ᱦᱩᱭᱩᱜ ᱛᱟᱸᱦᱮᱫ ᱛᱷᱤᱭᱳᱨᱤᱠᱮᱞ ᱞᱮᱠᱟ ᱛᱮᱜᱮ ᱤᱧᱦᱚᱸᱧ ᱵᱟᱰᱟᱭᱟ ᱯᱮᱠᱴᱤᱠᱮᱞ ᱫᱚ ᱵᱟᱝ ᱤᱧ ᱠᱚᱨᱟᱣ ᱠᱟᱫᱟ ᱦᱮᱸ ᱟᱨ ᱟᱹᱨᱤᱧ ᱠᱚᱨᱟᱣᱟ ᱠᱚᱨᱟᱣ ᱦᱩᱭᱩᱜᱼᱟ ᱴᱷᱤᱠ ᱥᱮ ᱛᱟᱨᱯᱚᱨᱮ ᱜᱚᱝᱠᱮ
ᱴᱷᱤᱠ ᱜᱟᱪᱷᱮ ᱛᱟᱦᱚᱞᱮ ᱟᱹᱰᱤᱜᱟᱱ ᱞᱟᱝ ᱨᱚᱯᱚᱲ ᱱᱟ ᱥᱤᱸᱝᱨᱟᱹ ᱫᱟᱱᱟ ᱵᱟᱯᱞᱟ ᱵᱟᱠᱷᱨᱟ
ᱦᱳᱭ ᱴᱷᱤᱠ ᱞᱟᱹᱠᱛᱤ ᱠᱟᱱ ᱜᱮᱭᱟ ᱟᱵᱚᱣᱟᱜ ᱱᱟᱣᱟ ᱱᱚᱣᱟ ᱢᱟ ᱡᱟᱦᱟᱸ ᱛᱤᱱᱟᱹᱜ ᱟᱹᱲᱟᱹ ᱡᱟᱦᱟᱸ ᱞᱮᱠᱟᱱᱟᱜ ᱜᱟᱞᱢᱟᱨᱟᱣ ᱫᱟᱲᱮᱭᱟᱜ-ᱟ ᱵᱚᱱ ᱟᱵᱚ ᱛᱟᱞᱟᱨᱮ ᱟᱵᱚ ᱦᱚᱸᱵᱚᱱ ᱵᱟᱰᱟᱭ ᱛᱤᱭᱟᱹᱜ ᱫᱟᱲᱮᱭᱟᱜ ᱡᱮ ᱟᱵᱚᱣᱟᱜ ᱫᱚ ᱚᱠᱟᱴᱟᱜ ᱛᱤᱱᱟᱹᱜ ᱚᱠᱟᱴᱟᱜ ᱱᱟᱯᱟᱭᱟ ᱪᱮᱫ ᱞᱮᱠᱟᱛᱮ ᱦᱩᱭᱩᱜ ᱠᱟᱱᱟ ᱵᱟᱝ ᱦᱩᱭᱩᱜ ᱠᱟᱱ ᱱᱚᱣᱟ ᱠᱚ ᱡᱟᱦᱟᱸᱭ ᱠᱚ ᱡᱟᱦᱟᱸᱭ ᱜᱚᱢᱠᱮ ᱛᱟᱠᱚ ᱵᱟᱲᱟᱭ ᱛᱟᱵᱚᱱᱟ ᱩᱱᱠᱩ ᱟᱵᱚ ᱠᱚ ᱟᱹᱲ ᱛᱤᱭᱟᱵᱚᱱ ᱠᱷᱟᱱ ᱟᱨᱚ ᱟᱹᱰᱤ ᱱᱟᱯᱟᱭ ᱟᱹᱭᱠᱟᱹᱜ-ᱟ ᱤᱧ ᱱᱚᱣᱟ ᱵᱟᱹᱧ ᱵᱟᱰᱟᱭᱟ ᱱᱚᱣᱟ ᱤᱧ ᱞᱟᱹ ᱥᱟᱰᱤ ᱟᱹᱫᱤᱧᱟᱢ ᱜᱚᱢᱠᱮ ᱦᱤᱛᱳ ᱱᱚᱣᱟ ᱱᱤᱭᱟᱹ ᱮᱛᱮ ᱟᱞᱟᱝ ᱢᱤᱫᱴᱟᱝ ᱵᱟᱛ ᱟᱨᱮ ᱟᱞᱟᱝ ᱛᱟᱞᱟᱨᱮ ᱜᱟᱞᱢᱟᱨᱟᱣ ᱦᱩᱭᱱᱟ ᱟᱹᱰᱤ ᱢᱚᱸᱡ ᱢᱤᱫᱴᱟᱝ ᱟᱹᱭᱠᱟᱹᱣ ᱮᱱᱟ ᱴᱷᱤᱠ ᱥᱮ᱾ ᱚᱱᱠᱟ ᱜᱮ ᱜᱟᱞᱢᱟᱨᱟᱣ ᱫᱚᱨᱠᱟᱨ ᱠᱟᱱ ᱛᱟᱵᱚᱱᱟ ᱱᱤᱭᱟᱹ ᱛᱟᱞᱟᱛ ᱦᱮᱸᱥᱮ ᱦᱮᱸᱛᱚ ᱜᱚᱝᱠᱮ ᱢᱟ ᱛᱷᱟᱞᱮ ᱱᱤᱛᱚᱜ ᱫᱚ ᱦᱮᱸ ᱾ ᱡᱚᱦᱟᱨ ᱜᱮ ᱡᱚᱦᱟᱨ ᱾